ᱦᱮᱞᱳ,
ᱦᱮᱸ, ᱜᱚᱢᱠᱮ ᱡᱚᱦᱟᱨ ᱜᱮ
ᱦᱳᱭ ᱦᱳᱭ, ᱡᱚᱦᱟᱨ ᱜᱮ
ᱨᱚᱲ ᱠᱩᱵᱤᱱ ᱟᱸᱡᱚᱢ ᱧᱟᱢᱮᱜ-ᱟ ᱛᱚ?
ᱦᱳᱭ, ᱟᱸᱡᱚᱢ
ᱦᱳᱭ ᱦᱳᱭ, ᱟᱸᱡᱚᱢᱚᱜ ᱠᱟᱱ ᱜᱮᱭᱟ
ᱛᱟᱦᱞᱮ ᱜᱚᱢᱠᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱳᱭ ᱪᱮᱫ ᱦᱚᱸ ᱵᱟᱝ ᱪᱮᱠᱟᱛᱮ ᱱᱤᱛ ᱚᱱᱮ ᱫᱟᱜ ᱡᱟᱹᱯᱩᱫ ᱠᱟᱹᱢᱤ ᱫᱤᱱ ᱛᱚ ᱟᱫᱚ, ᱠᱟᱹᱢᱤ ᱠᱚ ᱜᱮ ᱦᱳᱭ ᱵᱟᱲᱟᱜᱼᱟ ᱚᱱᱟ ᱫᱚ ᱠᱟᱹᱢᱤ ᱠᱚ ᱦᱳᱭ ᱵᱟᱲᱟᱜᱼᱟ᱾ ᱦᱩᱭᱩᱜᱚᱜ ᱠᱟᱱ ᱛᱟᱦᱮᱸᱱᱟ ᱢᱤᱫ ᱜᱷᱟᱹᱲᱤ ᱞᱟᱜᱤᱞᱮ ᱚᱱᱮ ᱦᱮᱡ ᱦᱮᱡ ᱵᱟᱲᱟ ᱠᱟᱛᱮᱜ ᱰᱟᱹᱵᱨᱟᱹ ᱵᱟᱲᱟ ᱠᱟᱛᱮᱜ ᱫᱚ ᱡᱤᱨᱟᱹᱣ ᱦᱳᱭ ᱟᱠᱟᱱᱟ ᱱᱤᱛᱳᱜ᱾
ᱦᱳᱭ ᱦᱳᱭ, ᱚᱱᱛᱮ ᱫᱚ ᱪᱮᱫ ᱞᱮᱠᱟ ᱠᱟᱹᱢᱤ ᱠᱚ ᱛᱤᱱᱟᱹᱜ ᱡᱷᱟᱹᱞ ᱠᱮᱫᱟ ᱯᱮ?
ᱦᱮᱸ, ᱠᱟᱹᱢᱤ ᱠᱚ ᱢᱚᱴᱟᱢᱩᱴᱤ ᱪᱩᱠᱟᱹ ᱟᱹᱜᱩ ᱠᱟᱫᱟᱞᱮ ᱨᱚᱦᱚᱭ ᱠᱚ ᱫᱚ ᱟᱨᱠᱤ ᱦᱳᱭ ᱥᱮ ᱱᱮᱛᱟᱨ ᱢᱟ ᱫᱟᱜ ᱟᱹᱰᱤ ᱡᱟᱹᱥᱛᱤ ᱾ ᱛᱤ ᱡᱚᱨᱚᱜ ᱠᱟᱱᱟ ᱥᱮ ᱢᱚᱴᱟᱢᱩᱴᱤ ᱪᱩᱠᱟᱹᱣ ᱞᱮᱠᱟᱜ ᱜᱮ ᱟᱨᱠᱤ ᱟᱨ ᱵᱟᱨ ᱥᱤᱧ ᱜᱟᱱ ᱞᱟᱜᱟᱜᱼᱟ᱾ ᱮᱱᱠᱷᱚᱱ ᱢᱚᱴᱟ ᱢᱩᱴᱤ ᱪᱩᱠᱟᱹᱣ ᱞᱮᱠᱟ ᱜᱮ ᱞᱟᱹᱭ ᱜᱟᱱᱚᱜ ᱼᱟ ᱾
ᱚᱱᱛᱮ ᱫᱚ ᱛᱚᱵᱮ ᱫᱚ ᱟᱹᱰᱤ ᱞᱟᱦᱟ ᱧᱚᱜ ᱠᱷᱚᱡ ᱜᱮ ᱫᱟᱜ ᱡᱟᱹᱲᱤ ᱯᱮ ᱠᱟᱱᱛᱮ ᱚᱱᱟ ᱛᱮ ᱯᱟᱥᱮᱡ ᱯᱮ
ᱦᱮᱸ, ᱫᱟᱜ ᱡᱟᱹᱲᱤ ᱵᱳᱞᱛᱮ ᱫᱚ ᱢᱳᱴᱟᱢᱩᱴᱤ ᱳᱭ ᱯᱚᱱᱮᱨᱚ ᱫᱤᱱ ᱤᱝᱠᱟᱹ ᱦᱩᱭᱱᱟ ᱢᱳᱴᱟ ᱢᱩᱴᱤ ᱵᱷᱟᱹᱜᱮ ᱜᱮ ᱫᱟᱜ ᱞᱮᱜᱼᱟ ᱾ ᱯᱚᱱᱮᱨᱚ ᱫᱤᱱ ᱠᱷᱚᱱ ᱦᱚᱸ,
ᱟᱪᱪᱷᱟ ᱟᱪᱪᱷᱟ,
ᱦᱮᱸ,
ᱟᱹᱰᱤ ᱵᱮᱥ, ᱟᱨ ᱛᱚᱵᱮ ᱜᱚᱢᱠᱮ ᱚᱱᱛᱮ ᱫᱚ ᱪᱮᱫ ᱞᱮᱠᱟ ᱢᱟᱱᱮ ᱵᱟᱨ ᱥᱤᱡᱤᱱ ᱦᱳᱭᱳᱜᱼᱟ? ᱦᱚᱭ ᱛᱚ ᱢᱤᱫ ᱥᱤᱡᱤᱱ ᱜᱮ,
ᱟᱞᱮᱚ ᱱᱚᱛᱮ ᱫᱚ ᱢᱤᱫ ᱥᱤᱡᱤᱱ ᱜᱮ ᱞᱮ ᱪᱟᱥ ᱟᱞᱮ ᱫᱚ ᱱᱚᱛᱮ ᱫᱚ ᱢᱤᱫ ᱥᱤᱡᱤᱱ ᱜᱮᱞᱮ ᱜᱮᱭᱟ ᱟᱫᱚ ᱵᱟᱨ ᱥᱤᱡᱤᱱ ᱫᱚ ᱠᱚ ᱪᱟᱥ ᱫᱚ ᱠᱚ ᱪᱟᱥ ᱜᱮᱭᱟ ᱢᱟᱱᱮ ᱠᱷᱩᱵ ᱮᱠᱴᱟ ᱵᱮᱥᱤ ᱫᱚ ᱵᱟᱝ ᱟᱨ ᱟᱞᱮ ᱠᱚᱢᱟ ᱚᱱᱟ ᱠᱚᱨᱮ ᱠᱷᱮᱛ ᱠᱚ ᱵᱟᱹᱱᱩᱜᱼᱟ ᱛᱟᱦᱚᱞᱮ ᱚᱝᱠᱟ ᱫᱚ ᱵᱟᱨ ᱥᱤᱡᱤᱱ ᱫᱚ ᱟᱞᱮ ᱫᱚ ᱵᱟᱞᱮ ᱪᱟᱥ ᱜᱮᱭᱟ ᱾ ᱡᱟᱦᱟᱸᱭ ᱠᱚᱣᱟᱜ ᱢᱮᱱᱟᱜᱼᱟ ᱟᱨᱠᱤ ᱩᱱᱠᱩ ᱫᱚ ᱱᱤᱦᱟᱹᱛ ᱜᱮ ᱠᱚ ᱪᱟᱥ ᱜᱮᱭᱟ ᱟᱨᱠᱤ,
ᱟᱪᱪᱷᱟ ᱟᱪᱪᱷᱟ, ᱱᱚᱛᱮ ᱫᱚ ᱚᱝᱠᱟ ᱱᱚᱛᱮ ᱫᱚ ᱚᱱᱮ ᱢᱤᱫ ᱥᱤᱡᱤᱱ ᱜᱮ ᱱᱚᱜᱼᱚᱭ ᱤᱭᱟᱹ ᱫᱟᱜ ᱡᱟᱹᱯᱩᱫ ᱱᱚᱜᱼᱚᱭ ᱱᱤᱛ ᱥᱚᱢᱚᱭ ᱱᱤᱛ ᱥᱤᱡᱤᱱ ᱵᱷᱳᱨ ᱜᱮ ᱟᱨ ᱚᱱᱛᱮ ᱫᱚ ᱵᱟᱝ ᱦᱳᱭᱳᱜᱼᱟ ᱪᱟᱥ ᱫᱚ ᱥᱮᱨᱚᱠᱚᱢ ᱫᱚ ᱟᱫᱚ ᱚᱱᱛᱮ ᱫᱚ ᱢᱟᱱᱮ ᱪᱮᱫ ᱞᱮᱠᱟ ᱫᱟᱜ ᱨᱮᱱᱟᱜ ᱢᱟᱱᱮ ᱥᱩᱵᱤᱫᱷᱟ ᱠᱚ?
ᱫᱟᱜ ᱨᱮᱱᱟᱜ ᱫᱚ ᱟᱞᱮ ᱫᱚ ᱵᱳᱞᱛᱮ ᱜᱮ ᱞᱮ ᱥᱮᱨᱢᱟ ᱡᱟᱹᱲᱤ ᱫᱟᱜ ᱛᱮ ᱜᱮ ᱚᱱᱟ ᱛᱮᱜᱮ ᱞᱮ ᱪᱟᱥ ᱵᱟᱲᱟᱭ ᱜᱮᱭᱟ ᱢᱟᱱᱮ ᱮᱢᱱᱤ ᱤᱭᱟᱹ ᱠᱚᱫᱚ ᱢᱟᱱᱮ ᱤᱭᱟᱹ ᱠᱚᱫᱚ ᱵᱟᱹᱱᱩᱜ-ᱟ ᱟᱨᱠᱤ ᱾ ᱚᱱᱱᱚ ᱠᱤᱪᱩ ᱟᱨᱠᱤ ᱟᱫᱚ ᱯᱩᱠᱷᱨᱤ ᱠᱚᱢᱟ ᱢᱮᱱᱟᱜ ᱛᱟᱦᱞᱮ ᱯᱩᱠᱷᱨᱤ ᱠᱚᱫᱚ ᱡᱷᱚᱛᱚ ᱦᱚᱲ ᱫᱚ ᱵᱟᱠᱚ ᱟᱨᱮᱡ ᱦᱚᱪᱚᱣᱟᱜ-ᱟ ᱢᱟᱱᱮ ᱯᱩᱠᱷᱨᱤ ᱨᱮᱫᱚ ᱯᱩᱠᱷᱨᱤ ᱫᱟᱜ ᱛᱮᱢᱟ ᱵᱟᱝ ᱜᱟᱱᱚᱜ ᱦᱳᱭ ᱥᱮ ᱦᱩᱲᱩ ᱪᱟᱥ ᱠᱚᱢᱟ ᱾ ᱢᱟᱱᱮ ᱫᱟᱜ ᱠᱚ ᱟᱸᱡᱮᱫ ᱞᱮᱱᱠᱷᱟᱱ ᱢᱟᱱᱮ ᱵᱟᱠᱚ ᱟᱨᱮᱡ ᱚᱪᱚᱣᱟᱜ-ᱟ ᱟᱨᱠᱤ ᱱᱚᱝᱠᱟ ᱵᱮᱯᱟᱨ ᱴᱟᱜ ᱦᱩᱭᱩᱜ ᱠᱟᱱᱟ ᱟᱨᱠᱤ ᱾ ᱟᱫᱚ ᱮᱢᱱᱤ ᱥᱤᱛᱩᱝ ᱫᱤᱱ ᱠᱚᱨᱮ ᱫᱚ ᱢᱟᱱᱮ ᱡᱟᱦᱟᱸᱭ ᱡᱟᱦᱟᱸ ᱠᱚᱣᱟᱜ ᱤᱭᱟᱹ ᱠᱚ ᱢᱮᱱᱟᱜ-ᱟ ᱟᱨᱠᱤ ᱮ ᱦᱩᱲᱩ ᱵᱟᱠᱚ ᱨᱚᱦᱚᱭ ᱨᱮᱦᱚᱸ ᱢᱟᱱᱮ ᱛᱩᱨᱢᱩᱡᱽ ᱟᱨ ᱤᱭᱟᱹ ᱠᱚᱫᱚ ᱠᱚᱱᱰᱷᱟ ᱟᱹᱞᱩ ᱚᱱᱟ ᱠᱚᱫᱚ ᱵᱤᱥᱤ ᱜᱮᱠᱚ ᱪᱟᱥ ᱜᱮᱭᱟ ᱟᱨᱠᱤ ᱾
ᱦᱩᱸ ᱦᱳᱭ ᱦᱳᱭ ᱚᱱᱟ ᱫᱚ ᱚᱱ ᱫᱤᱱ ᱫᱚ ᱦᱚᱨᱚᱱ ᱫᱤᱱ ᱫᱚ ᱢᱟᱱᱮ ᱚᱱᱟ ᱫᱚ ᱦᱩᱭᱩᱜᱚᱜ ᱜᱮᱭᱟ ᱚᱱᱟ ᱛᱩᱲᱤ ᱠᱚᱥᱮ ᱪᱮᱫ ᱠᱚ ᱚᱱᱟ ᱟᱹᱞᱩ ᱠᱚ ᱾
ᱦᱳᱭ ᱦᱳᱭ ᱛᱩᱲᱤ ᱠᱷᱚᱥᱞᱟ ᱦᱳᱭ ᱦᱩᱸ ᱦᱩᱸ ᱦᱩᱸ ᱾ ᱦᱳᱭ ᱛᱟᱦᱞᱮ ᱜᱚᱢᱠᱮ ᱟᱯᱮ ᱥᱮᱫ ᱫᱚ ᱪᱮᱫᱞᱮᱠᱟ?
ᱦᱳᱭ ᱟᱞᱮ ᱥᱮᱫ ᱦᱚᱸ ᱚᱱᱟ ᱫᱤᱥᱚᱢ ᱢᱮᱱ ᱪᱮᱫ ᱞᱮᱠᱟ ᱚᱱᱮ ᱫᱟᱜ ᱨᱮᱱᱟᱜ ᱫᱚ ᱢᱮᱱᱟᱜ ᱫᱚ ᱢᱮᱱᱟᱜ ᱜᱮᱭᱟ ᱱᱚᱛᱮ ᱫᱚ ᱚᱱᱮ ᱜᱟᱰᱟ ᱠᱚ ᱢᱮᱱᱟᱜ-ᱟ ᱚᱱᱮ ᱠᱩᱧ ᱠᱚ ᱢᱮᱱᱟᱜ ᱜᱮᱭᱟ ᱱᱚᱛᱮ ᱫᱚ ᱵᱮᱥ ᱜᱮ ᱵᱷᱟᱜᱮ ᱜᱮ ᱠᱩᱧ ᱠᱚᱦᱚᱸ ᱢᱮᱱᱟᱜ-ᱟ ᱟᱫᱚ ᱚᱱᱟ ᱵᱳᱨᱤᱱ ᱨᱮᱱᱟᱜ ᱚᱱᱟ ᱪᱮᱫ ᱢᱮᱛᱟᱜ-ᱟ ᱚᱱᱟ ᱡᱟᱦᱟᱸ ᱚᱱᱮ ᱱᱮᱛᱟᱨ ᱢᱟ ᱚᱱᱟ ᱠᱚ ᱤᱭᱟᱹ ᱰᱤ ᱵᱳᱨᱤᱱ ᱥᱮ ᱪᱮᱫᱠᱚ ᱢᱮᱛᱟᱜ ᱠᱟᱱ ᱦᱳᱭ ᱥᱟᱢ ᱢᱟᱨᱥᱟᱞ ᱦᱳᱭ ᱦᱳᱭ ᱾ ᱚᱱᱟ ᱠᱚ ᱜᱮ ᱦᱚᱸ ᱵᱟᱹᱭᱥᱟᱹᱣ ᱵᱟᱲᱟ ᱦᱩᱭᱠᱟᱱᱟ ᱚᱱᱟ ᱦᱮᱸ ᱦᱮᱸ ᱜᱮ ᱦᱟᱜ ᱵᱟᱹᱭᱥᱟᱹᱣ ᱵᱟᱲᱟ ᱦᱩᱭ ᱠᱟᱱᱟ ᱚᱱᱟ ᱠᱚ ᱛᱮᱜᱮ ᱪᱟᱥ ᱵᱟᱥ ᱫᱚ ᱦᱩᱭᱩᱜ ᱜᱮᱭᱟ ᱤᱭᱟᱹ ᱫᱤᱱ ᱫᱚ ᱫᱷᱚᱨᱚᱱ ᱫᱤᱱ ᱫᱚ ᱚᱱᱟ ᱠᱚ ᱛᱮᱜᱮ ᱪᱟᱥ ᱫᱚ ᱥᱚᱵᱽᱡᱤ ᱠᱚᱦᱚᱸ ᱚᱱᱟ ᱠᱚᱜᱮ ᱚᱱᱟ ᱠᱚᱛᱮ ᱜᱮ ᱪᱟᱥ ᱟᱫᱚ ᱦᱩᱭᱩᱜ ᱦᱚᱭᱚᱜ ᱜᱮᱭᱟ᱾
ᱚ ᱟᱪᱪᱷᱟ ᱟᱪᱪᱷᱟ ᱱᱟᱯᱟᱭ ᱠᱟᱛᱷᱟ, ᱛᱟᱦᱞᱮ ᱮᱢᱱᱤ ᱥᱤᱛᱩᱝ ᱫᱤᱱ ᱠᱚᱨᱮ ᱫᱚ ᱢᱟᱱᱮ ᱚᱱᱟ ᱵᱟᱨ ᱥᱤᱡᱤᱱ ᱜᱮᱯᱮ ᱪᱟᱥ ᱜᱮᱭᱟ ᱦᱩᱲᱩ ᱫᱚ?
ᱵᱟᱝ ᱵᱟᱝ ᱵᱟᱨ ᱥᱤᱡᱤᱱ ᱫᱚ ᱱᱚᱛᱮ ᱫᱚ ᱥᱮᱨᱚᱠᱚᱢ ᱫᱚ ᱵᱟᱨ ᱥᱤᱡᱤᱱ ᱫᱚ ᱵᱟᱝᱜᱮ ᱦᱩᱭᱩᱜ ᱛᱟᱦᱮᱸᱱ ᱱᱚᱛᱮ ᱫᱚ ᱦᱩᱲᱩ ᱠᱚᱫᱚ᱾ ᱮ ᱵᱟᱨ ᱥᱮᱱᱟ ᱫᱚ ᱱᱤᱭᱟᱹ ᱛᱟᱭᱱᱚᱢ ᱱᱤᱛᱚᱝ ᱡᱟᱦᱟᱸ ᱪᱟᱞᱟᱜ ᱠᱟᱱ ᱱᱚᱜ-ᱚᱭ ᱫᱟᱜ ᱡᱟᱹᱯᱩᱫ ᱫᱤᱱ ᱜᱮ ᱦᱳᱲᱳ ᱠᱚᱫᱚ ᱦᱳᱭᱳᱜ-ᱟ ᱟᱨ ᱵᱟᱠᱤ ᱫᱚ ᱦᱟᱱᱟ ᱦᱤᱭᱟᱹ ᱫᱷᱚᱨᱚᱱ ᱫᱤᱱ ᱫᱚ ᱥᱚᱵᱽᱡᱤ ᱠᱚᱜᱮ ᱨᱚᱦᱚᱭ ᱦᱩᱭᱩᱜ-ᱟ᱾ ᱚᱱᱮ ᱥᱚᱵᱽᱡᱤ ᱠᱚᱦᱚᱸ ᱵᱷᱟᱹᱜᱤ ᱢᱚᱡᱽ ᱛᱮᱠᱚ ᱪᱟᱥᱟ ᱱᱚᱛᱮ ᱫᱚ ᱪᱟᱥ-ᱵᱟᱥ ᱫᱚ ᱥᱚᱵᱽᱡᱤ᱾
ᱚ ᱟᱪᱪᱷᱟ ᱟᱪᱪᱷᱟ ᱱᱟᱯᱟᱭ ᱜᱮ ᱛᱟᱨᱢᱟᱱᱮ ᱫᱚ ᱾
ᱦᱩᱸ ᱦᱩᱸ ᱾
ᱛᱟᱦᱞᱮ ᱜᱚᱝᱠᱮ ᱟᱯᱮ ᱫᱚ ᱱᱚᱝᱠᱟ ᱢᱟᱱᱮ ᱪᱮᱫ ᱪᱟᱥ ᱵᱮᱥᱤ ᱦᱩᱭᱩᱜ ᱜᱮᱭᱟ ᱢᱟᱱᱮ ᱪᱮᱫ ᱡᱤᱱᱤᱥᱴᱟᱜ ᱟᱨᱠᱤ ᱵᱤᱱ ᱞᱟᱹᱭ ᱞᱮ
ᱦᱳᱭ ᱱᱚᱛᱮ ᱫᱚ ᱜᱚᱝᱠᱮ ᱱᱚᱛᱮ ᱫᱚ ᱢᱟᱱᱮ ᱮ ᱢᱤᱫᱴᱷᱮᱱ ᱱᱚᱝᱠᱟ ᱢᱤᱫᱴᱮᱱ ᱢᱟᱱᱮ ᱢᱤᱫᱴᱮᱱ ᱢᱮᱱᱟᱭᱟ ᱚᱱᱛᱮ ᱜᱟᱰᱟ ᱫᱷᱟᱨᱮ ᱨᱮ ᱢᱮᱱᱟᱭᱟ ᱚᱱᱮ ᱯᱳᱞ ᱪᱮᱠ ᱰᱮᱢ ᱠᱚ ᱢᱮᱛᱟᱜ ᱠᱟᱱ ᱥᱮ ᱪᱮᱫ ᱞᱮᱠᱟ ᱚᱱᱠᱟ ᱢᱟᱱᱮ ᱟᱲᱮ ᱠᱟᱜ ᱠᱚ ᱰᱮᱢ ᱞᱮᱠᱟ᱾ ᱦᱳᱭ ᱚᱸᱰᱮ ᱜᱮ ᱢᱟᱱᱮ ᱟᱹᱰᱤ ᱟᱹᱰᱤ ᱢᱟ ᱢᱟᱨᱟᱝ ᱛᱮ ᱦᱳᱭ ᱦᱳᱭ ᱟᱹᱰᱤ ᱢᱟᱨᱟᱝ ᱛᱮ ᱢᱤᱫᱴᱮᱡ ᱤᱭᱟᱹ ᱢᱮᱱᱟᱜ-ᱟ ᱡᱟᱭᱜᱟ ᱢᱮᱱᱟᱜ ᱛᱟᱭᱟ ᱩᱱᱤ ᱟᱹᱰᱤ ᱡᱳᱨ ᱢᱟᱱᱮ ᱩᱱᱤ ᱢᱟᱹᱨᱤᱪ ᱨᱮᱱᱟᱜ ᱮ ᱪᱟᱥ ᱟᱠᱟᱜ-ᱟ ᱢᱟᱹᱨᱤᱪ, ᱢᱟᱹᱨᱤᱪ ᱵᱮᱱ ᱵᱟᱲᱟᱭᱟ?
ᱚ ᱟᱪᱪᱷᱟ ᱟᱪᱪᱷᱟ ᱾
ᱦᱳᱭ ᱦᱳᱭ ᱟᱹᱰᱤ ᱢᱟᱨᱟᱝ ᱪᱷᱤᱛᱨᱚ ᱨᱮ ᱢᱟᱹᱨᱤᱪ ᱮ ᱞᱟᱜᱟᱣ ᱠᱟᱜ-ᱟ ᱢᱟᱱᱮ ᱡᱟᱦᱟᱸ ᱫᱚ ᱟᱫᱚ ᱚᱸᱻ ᱢᱟᱱᱮ ᱱᱚᱣᱟ ᱟᱸᱰᱮ ᱯᱟᱥᱮ ᱫᱚ ᱩᱱᱤ ᱜᱮ ᱢᱟᱱᱮ ᱵᱮᱥᱤ ᱧᱚᱜ-ᱟ ᱢᱟᱱᱮ ᱪᱟᱥ-ᱵᱟᱥ ᱨᱮ ᱥᱮ ᱨᱳᱡᱽᱜᱟᱨ ᱨᱮᱫᱚ ᱢᱟᱱᱮ ᱩᱱᱤ ᱢᱟᱲᱟᱝ ᱥᱮᱫ ᱢᱟᱱᱮ ᱚᱱᱟ ᱚᱱᱟ ᱫᱚ ᱩᱱᱤ ᱫᱚ ᱪᱮᱫ ᱦᱚᱸ ᱵᱟᱝ, ᱵᱟᱨᱚ ᱢᱟᱥ ᱟᱫᱚ ᱚᱱᱟᱜᱮ ᱩᱱᱤ ᱫᱚ᱾
ᱢᱟᱹᱨᱤᱪ ᱜᱮ ᱟᱨᱠᱤ ᱦᱳᱭ ᱥᱮ᱾
ᱦᱳᱭ ᱢᱚᱨᱤᱪ ᱟᱨ ᱢᱚᱨᱤᱪ ᱜᱮ ᱟᱨ ᱚᱸᱰᱮ ᱫᱚ ᱢᱟᱱᱮ ᱡᱮ ᱠᱟᱹᱢᱤ ᱠᱚᱦᱚᱸ ᱚᱱᱮ ᱚᱱᱟ ᱜᱚᱜ ᱞᱟᱹᱜᱤᱜ ᱦᱚᱸ ᱦᱚᱲ ᱠᱚᱦᱚᱸ ᱞᱟᱜᱟᱣ ᱠᱚ ᱞᱟᱜᱟᱣ ᱠᱚ ᱛᱟᱦᱮᱸᱱᱟ, ᱢᱟᱱᱮ ᱟᱹᱰᱤ ᱢᱟᱨᱟᱝ ᱢᱟᱨᱟᱝ ᱛᱮ ᱢᱮᱱᱟᱜ ᱟᱠᱟᱫ ᱛᱟᱭᱟ, ᱦᱳᱭ ᱦᱳᱭ ᱾ ᱟᱫᱚ ᱚᱱᱟ ᱠᱚᱜᱮ ᱟᱫᱚ ᱟᱞᱮ ᱫᱚ ᱢᱟ ᱱᱮ ᱚᱱᱟ ᱠᱚᱫᱚ ᱵᱟᱝ ᱚᱱᱟ ᱥᱚᱵᱽᱡᱤ ᱠᱚᱜᱮ ᱦᱟᱱᱟ ᱱᱟᱣᱟ ᱥᱚᱵᱽᱡᱤ ᱠᱚᱸᱰᱷᱟ ᱫᱚ ᱪᱤᱛᱟᱹᱣ ᱠᱟᱱᱟ ᱾ ᱠᱚᱸᱰᱷᱟ ᱛᱚ ᱠᱟᱹᱫᱩ ᱛᱚ ᱦᱚᱛᱚᱜ ᱠᱚ ᱾ ᱠᱮᱲᱟ ᱠᱚ ᱥᱮ ᱟᱨᱚ ᱵᱮᱸᱜᱟᱲ ᱠᱚ ᱠᱩᱲᱪᱟᱹ ᱠᱚ ᱦᱳᱭ ᱚᱱᱟ ᱠᱚᱜᱮ᱾
ᱛᱟᱦᱞᱮ ᱜᱚᱝᱠᱮ ᱟᱯᱮ ᱫᱚ ᱟᱹᱠᱷᱨᱤᱧ ᱜᱮᱭᱟ ᱯᱮ ᱥᱮ ᱢᱟᱱᱮ ᱟᱱᱮ ᱤᱭᱟᱹᱭ ᱜᱮᱭᱟᱯᱮ ᱡᱚᱢ ᱚᱲᱟᱜ ᱵᱟᱠᱷᱨᱟ ᱡᱚᱢ ᱞᱟᱹᱜᱤᱫ ᱥᱮ ᱟᱹᱠᱷᱨᱤᱧ ᱦᱚᱸ ᱟᱹᱠᱷᱨᱤᱧ ᱜᱮᱯᱮ ᱟᱯᱮ ᱞᱮᱠᱷᱟᱱ ᱾
ᱦᱳᱭ ᱟᱱᱮ ᱟᱹᱠᱷᱨᱤᱧ ᱦᱚᱸ ᱟᱹᱠᱷᱨᱤᱧ ᱱᱚᱸᱰᱮ ᱵᱟᱡᱟᱨ ᱦᱚᱸ ᱢᱟᱱᱮ ᱥᱟᱢᱱᱮ ᱧᱚᱜ ᱜᱮᱛᱟ ᱞᱮᱭᱟ ᱱᱚᱛᱮ ᱫᱚ᱾ ᱳᱭ ᱢᱚᱬᱮ ᱠᱤᱞᱳᱢᱤᱴᱟᱨ ᱢᱮᱱᱟᱜᱼᱟ ᱟᱫᱚ ᱡᱟᱹᱥᱛᱤ ᱯᱷᱟᱨᱟᱠ ᱦᱚᱸ ᱵᱟᱹᱱᱩᱜ ᱛᱮ ᱟᱫᱚ ᱮᱸ ᱵᱟᱡᱟᱨ ᱨᱮᱜᱮ ᱤᱫᱤ ᱵᱟᱲᱟ ᱦᱩᱭᱩᱜᱼᱟ᱾ ᱡᱟᱹᱥᱛᱤ ᱧᱚᱜ ᱜᱮ ᱱᱚᱸᱰᱮ ᱫᱚ ᱪᱟᱥ-ᱵᱟᱥ ᱦᱩᱭᱩᱜᱼᱟ ᱥᱚᱵᱽᱡᱤ ᱠᱚᱫᱚ ᱟᱫᱚ ᱵᱟᱡᱟᱨ ᱠᱚᱨᱮ ᱜᱮ ᱤᱫᱤ ᱵᱟᱲᱟ ᱦᱩᱭᱩᱜᱼᱟ᱾ ᱱᱟᱹᱭ ᱠᱟᱛᱮ ᱢᱟᱱᱮ ᱚᱲᱟᱜ ᱦᱚᱸ ᱡᱚᱢ ᱦᱚᱸ ᱦᱳᱭᱳᱜᱼᱟ ᱟᱨ ᱤᱫᱤ ᱦᱚᱸ ᱤᱫᱤ ᱵᱟᱲᱟᱭ ᱜᱮᱭᱟ ᱞᱮ ᱵᱟᱡᱟᱨ ᱠᱚᱨᱮ ᱦᱚᱸ ᱡᱚᱛᱚ ᱜᱮ ᱯᱩᱨᱟᱹ ᱟᱹᱛᱩ ᱨᱮᱱ ᱾ ᱦᱳᱭ, ᱢᱟᱱᱮ ᱯᱩᱨᱟᱹ ᱟᱛᱩ ᱨᱮᱝ ᱠᱚ ᱪᱟᱥ-ᱵᱟᱥ ᱛᱮ ᱟᱫᱚ ᱚᱱᱟ ᱠᱟᱹᱛᱮ ᱢᱟᱱᱮ ᱰᱟᱝᱨᱟ ᱠᱚᱥᱮ ᱪᱤᱞᱤ ᱠᱚᱦᱚᱸ ᱵᱟᱠᱚ ᱟᱲᱟᱜ ᱜᱤᱰᱤ ᱥᱮᱨᱚᱠᱚᱢ ᱫᱚ ᱟᱫᱚ ᱚᱱᱟ ᱟᱠᱟᱛᱮᱫ ᱪᱟᱥ-ᱵᱟᱥ ᱫᱚ ᱴᱷᱤᱠ ᱜᱮ ᱦᱳᱭᱳᱜᱼᱟ ᱛᱟᱹᱣ ᱾
ᱚ ᱟᱪᱪᱷᱟ ᱟᱪᱪᱷᱟ ᱾
ᱦᱳᱭ ᱾
ᱱᱟᱯᱟᱭ ᱠᱟᱛᱷᱟ ᱚᱱᱟᱢᱟ ᱾
ᱚᱱᱛᱮ ᱫᱚ ᱦᱳᱭ ᱚᱱᱛᱮ ᱫᱚ ᱪᱮᱫ ᱞᱮᱠᱟ ᱪᱮᱫ ᱠᱚ ᱢᱟᱱᱮ ᱯᱮ ᱨᱚᱦᱚᱭ ᱛᱟᱦᱮᱸᱱᱟ ᱥᱮ ᱪᱮᱫ ᱞᱮᱠᱟ?
ᱟᱞᱮ ᱥᱮᱫ ᱫᱚ ᱱᱚᱝᱠᱟ ᱞᱟᱹᱭ ᱜᱟᱱᱚᱜ ᱠᱷᱟᱱ ᱫᱚ ᱛᱩᱨᱢᱩᱡᱽ ᱠᱚᱸᱱᱰᱷᱟ ᱟᱞᱩ ᱚᱱᱟ ᱠᱚᱫᱚ ᱟᱹᱰᱤ ᱡᱟᱹᱥᱛᱤ ᱠᱚ ᱪᱟᱥ ᱜᱮᱭᱟ ᱟᱨᱠᱤ ᱾
ᱟᱪᱪᱷᱟ ᱟᱪᱪᱷᱟ ᱾
ᱦᱩᱸ ᱾ ᱟ ᱛᱚᱨᱢᱩᱡᱽ ᱠᱚᱢᱟ ᱦᱟᱜ ᱠᱷᱟᱡ ᱧᱮᱞ ᱞᱮᱠᱷᱟᱱ ᱫᱚ ᱱᱮᱛᱟᱨ ᱢᱟ ᱤᱭᱟᱹ ᱟᱨᱮᱞ ᱢᱟ ᱟᱨᱮᱞ ᱠᱟᱱ ᱛᱚ ᱟᱹᱰᱤ ᱡᱳᱨ ᱞᱚᱥᱚᱜᱼᱟ ᱦᱳᱭ ᱥᱮ ᱢᱟᱱᱮ ᱚᱱᱟ ᱫᱚ ᱢᱟᱱᱮ ᱛᱩᱨᱢᱩᱡᱽ ᱪᱟᱥ ᱠᱚᱛᱛᱮ ᱜᱮᱞᱮ ᱢᱟᱱᱮ ᱮᱠ ᱯᱚᱠᱠᱷᱮ ᱫᱚ ᱢᱟᱱᱮ ᱞᱟᱵᱷ ᱠᱷᱟᱱ ᱟᱹᱰᱤ ᱡᱟᱹᱥᱛᱤ ᱞᱟᱵᱷ ᱦᱩᱭᱩᱜᱼᱟ ᱵᱟᱠᱷᱟᱱ ᱞᱚᱥ ᱠᱷᱟᱱ ᱮᱠᱫᱚᱢ ᱟᱹᱰᱤ ᱡᱳᱨ ᱞᱚᱥᱚᱜᱼᱟ ᱟᱨᱠᱤ ᱾ ᱚᱱᱮ ᱚᱝᱠᱟ ᱦᱩᱸ ᱾
ᱟᱨ ᱛᱚᱵᱮ ᱜᱚᱝᱠᱮ ᱢᱟᱱᱮ ᱟᱵᱮᱱ ᱵᱮᱱ ᱢᱮᱱᱮᱜ ᱠᱟᱱ ᱞᱮᱠᱟ ᱢᱟᱱᱮ ᱫᱟᱜ ᱫᱟᱭ ᱠᱷᱩᱵ ᱡᱳᱨᱮ ᱫᱟᱜ ᱫᱟᱜ ᱵᱟᱲᱟ ᱟᱠᱟᱜᱼᱟ ᱟᱫᱚ ᱛᱚᱵᱮ ᱠᱩ ᱦᱟᱹᱠᱩ ᱠᱚᱫᱚ ᱯᱩᱴᱷᱤ ᱠᱚᱫᱚ ᱥᱮ ᱤᱭᱟᱹ ᱠᱚᱫᱚ ᱠᱚ ᱨᱟᱠᱟᱵ ᱠᱟᱱᱟ ᱥᱮ ᱧᱟᱢᱚᱜ ᱠᱟᱱᱟ ᱥᱮ ᱠᱚ ᱪᱮᱫ ᱞᱮᱠᱟ?
ᱦᱳᱭ ᱦᱳᱭ ᱟᱞᱮ ᱥᱮᱜ ᱢᱟ ᱱᱚᱛᱮ ᱢᱟ ᱦᱟᱹᱠᱩ ᱫᱚ ᱟᱹᱰᱤ ᱡᱟᱹᱥᱛᱤ ᱠᱚ ᱧᱟᱢᱚᱜ ᱜᱮᱭᱟ ᱦᱳᱭᱥᱮ ᱚᱱᱟ ᱱᱚᱝᱠᱟ ᱠᱷᱮᱛ ᱠᱚᱨᱮᱜ ᱪᱟᱥ ᱵᱟᱲᱟ ᱠᱟ ᱠᱟᱛᱮᱫ ᱦᱳᱭᱥᱮ ᱡᱚᱠᱷᱚᱱ ᱫᱟᱜ ᱠᱚ ᱟ ᱛᱩᱜᱼᱟ ᱥᱮ ᱦᱳᱭ ᱥᱮ ᱾ ᱢᱟᱱᱮ ᱚᱝᱠᱟ ᱠᱟᱹᱴᱤᱡ ᱠᱟᱹᱴᱤᱡ ᱦᱚ ᱦᱩᱰᱤᱧ ᱦᱩᱰᱤᱧ ᱜᱟᱰᱟ ᱠᱚ ᱛᱟᱦᱮᱱᱟ ᱦᱳᱭ ᱥᱮ ᱜᱟᱰᱟ ᱞᱮᱠᱟ ᱮ ᱠᱷᱮᱛ ᱫᱷᱟᱨᱮ ᱫᱷᱟᱨᱮ ᱛᱮ ᱛᱟᱦᱚᱞᱮ ᱚᱱᱮ ᱚᱝᱠᱟ ᱛᱮ ᱢᱟᱱᱮ ᱜᱷᱩᱜᱤ ᱠᱚ ᱴᱚᱨᱚᱰᱟᱝ ᱠᱚ ᱚᱱᱟ ᱠᱚᱠᱚ ᱚᱰᱟᱣ ᱜᱮᱭᱟ ᱟᱞᱮ ᱥᱮᱫ ᱫᱚ ᱦᱳᱭ ᱥᱮ, ᱛᱟᱦᱚᱞᱮ ᱟᱫᱚ ᱢᱟᱱᱮ ᱧᱤᱫᱟᱹ ᱠᱚ ᱚᱰᱟᱣ ᱴᱚᱠᱟᱜᱼᱟ ᱢᱟᱡᱟᱱ ᱠᱚ ᱚᱰᱟᱣ ᱴᱚᱠᱟᱜᱼᱟ ᱛᱟᱦᱚᱞᱮ ᱟᱫᱚ ᱥᱮᱛᱟᱜ ᱵᱮᱲᱟ ᱠᱚ ᱟᱹᱜᱩᱭᱟ ᱢᱚᱴᱟᱢᱩᱴᱤ ᱛᱟᱞᱟ ᱜᱩᱜᱷᱤ ᱠᱟᱛᱮ ᱡᱷᱟᱹᱞᱤᱜ ᱜᱮᱭᱟ ᱟᱨᱠᱤ ᱢᱚᱴᱟᱢᱩᱴᱤ ᱵᱷᱟᱜᱮ ᱜᱮ, ᱟᱨ ᱚᱝᱠᱟ ᱡᱚᱢ ᱦᱚᱸᱞᱮ ᱡᱚᱢ ᱠᱚᱣᱟ ᱟ ᱨᱚᱦᱚᱲ ᱫᱚᱦᱚ ᱠᱟᱠᱚᱣᱟᱞᱮ ᱯᱚᱨᱮ ᱡᱚᱢ ᱵᱷᱟᱜᱨᱟ ᱟᱨᱠᱤ ᱾
ᱦᱳᱭ ᱦᱳᱭ ᱟᱨ ᱱᱮᱛᱟᱨ ᱢᱟ ᱫᱟᱜ ᱫᱤᱱ ᱛᱚ ᱫᱟᱜ ᱫᱤᱱ ᱛᱚ ᱢᱟᱱᱮ ᱮᱸᱻ ᱵᱟᱹᱭᱦᱟᱹᱲ ᱥᱮᱜ ᱪᱟᱞᱟᱣ ᱞᱮᱝᱠᱷᱟᱡ ᱜᱮ ᱚᱱᱛᱮ ᱫᱚ ᱢᱟᱱᱮ ᱢᱤᱫᱴᱮᱜ ᱜᱟᱱ ᱯᱩᱴᱤ ᱥᱮ ᱡᱟᱱᱤᱡ ᱦᱟᱠᱩ ᱚᱱᱮᱢ ᱥᱟᱵ ᱟᱹᱜᱩᱭᱮ ᱜᱮᱭᱟ ᱟᱨ ᱚᱱᱮ ᱞᱟᱜ ᱠᱟ ᱛᱮᱜ ᱦᱚᱸ ᱩᱝᱠᱩ ᱫᱚ ᱟᱹᱰᱤ ᱡᱳᱞ ᱠᱚ ᱥᱤᱵᱤᱞᱟ ᱞᱟᱜ ᱠᱟᱛᱮ ᱥᱮ ᱤᱭᱟᱹ ᱠᱟᱛᱮᱜ ᱦᱚᱸ ᱦᱳᱭ ᱾ ᱚᱱᱠᱟ ᱠᱟᱛᱮᱫ ᱟᱨ ᱜᱚᱝᱠᱮ ᱚᱱᱟ ᱤᱭᱟᱹ ᱢᱟᱱᱮ ᱚᱱᱟ ᱥᱤᱭᱟᱹᱲᱟ ᱥᱮ ᱪᱮᱫ ᱠᱚ ᱢᱮᱛᱟᱜᱼᱟ ᱚᱱᱟ ᱠᱚᱫᱚ ᱚᱱᱛᱮ ᱫᱚ ᱵᱮᱵᱚᱦᱟᱨ ᱦᱩᱭᱩᱜ ᱠᱟᱱᱟ?
ᱦᱮᱸ ᱦᱮᱸ ᱥᱤᱭᱟᱹᱲᱟ ᱢᱟᱱᱮ ᱡᱚᱠᱷᱚᱱ ᱡᱟᱹᱥᱛᱤ ᱦᱮᱸ ᱡᱟᱹᱥᱛᱤ ᱫᱟᱜ ᱠᱚ ᱟᱹᱛᱩᱜᱼᱟ ᱩᱱ ᱥᱚᱢᱚᱭ ᱚᱱᱟ ᱠᱚᱫᱚ ᱤᱭᱩᱥ ᱦᱩᱭᱩᱜ ᱜᱮᱭᱟ ᱟᱨᱠᱤ ᱢᱟᱱᱮ ᱵᱤᱥᱤᱨ ᱵᱷᱟᱜᱽ ᱟᱫᱚ ᱠᱚᱢ ᱫᱟᱜ ᱟᱹᱛᱩ ᱠᱷᱟᱹ ᱛᱤᱨ ᱫᱚ ᱚᱱᱟ ᱫᱚ ᱢᱟᱱᱮ ᱢᱟᱱᱮ ᱤᱭᱟᱹ ᱢᱟᱱᱮ ᱵᱮᱥᱤ ᱫᱟᱜ ᱟᱹᱛᱩ ᱠᱷᱟᱹᱛᱤᱨ ᱚᱱᱟ ᱫᱚ ᱵᱮᱥᱴ ᱟᱨᱠᱤ ᱠᱮᱭᱟ ᱠᱚᱢ ᱫᱟᱜ ᱠᱷᱟᱱ ᱫᱚ ᱢᱟᱱᱮ ᱚᱫᱷᱮᱠ ᱢᱟᱱᱮ ᱥᱤᱭᱟᱹᱲᱟ ᱚᱰᱟᱣ ᱟᱱᱮ ᱰᱚᱜᱽ ᱴᱷᱮᱱ ᱟᱣᱨᱤ ᱪᱟᱞᱟᱣ ᱛᱮᱜᱮ ᱫᱟᱜ ᱫᱟᱜᱛᱩ ᱪᱟᱵᱟᱜᱼᱟ ᱛᱟᱦᱚᱞᱮ ᱦᱟᱹᱠᱩ ᱫᱚ ᱚᱱᱮ ᱫᱚᱱ ᱫᱚᱱ ᱛᱮᱜᱮ ᱩᱰᱩᱠ ᱪᱟᱵᱟ ᱟᱠᱚ ᱦᱳᱭ ᱥᱮ ᱾ ᱟᱫᱚ ᱱᱚᱝᱠᱟ ᱠᱷᱟᱱ ᱫᱚ ᱫᱟᱜ ᱠᱷᱟᱱ ᱫᱚ ᱢᱟᱱᱮ ᱠᱤᱪᱷᱩ ᱫᱟᱜ ᱫᱚ ᱟᱹᱛᱩ ᱪᱟᱞᱟᱜᱼᱟ ᱛᱟᱦᱚᱞᱮ ᱦᱟᱹᱠᱩ ᱠᱚ ᱟᱹᱛᱩ ᱪᱟᱞᱟᱜᱼᱟ ᱚᱱᱟ ᱜᱷᱩᱜᱤ ᱨᱮ ᱠᱚ ᱵᱚᱞᱚᱱᱟ ᱾ ᱢᱟᱱᱮ ᱡᱟᱹᱥᱛᱤ ᱫᱟᱜ ᱠᱷᱟᱱ ᱫᱚ ᱛᱟᱦᱚᱞᱮ ᱟᱫᱚ ᱚᱱᱟ ᱫᱚ ᱡᱚᱠᱷᱚᱱ ᱵᱮᱥᱤ ᱫᱟᱜ ᱟᱹᱛᱩᱜ-ᱟ ᱦᱳᱭ ᱥᱮ ᱛᱚᱠᱷᱚᱱ ᱜᱮ ᱥᱤᱭᱟᱹᱲᱟ ᱠᱚᱫᱞᱮ ᱞᱟᱜᱟᱣ ᱜᱮᱭᱟ ᱟᱨᱠᱤ ᱾
ᱟᱪᱪᱷᱟ ᱦᱳᱭ ᱦᱳᱭ ᱱᱚᱝᱠᱟᱜ ᱜᱮ ᱟᱫᱚ ᱱᱚᱛᱮ ᱫᱚ ᱢᱟᱱᱮ ᱵᱟᱹᱭᱦᱟᱹᱲ ᱠᱚᱨᱮ ᱫᱚ ᱤᱧᱟᱹᱜ ᱫᱚ ᱵᱟᱝ ᱧᱮᱞ ᱧᱚᱜᱚᱜᱼᱟ ᱥᱤᱭᱟᱹᱟᱹᱲᱟᱜ ᱫᱚ ᱜᱟᱰᱟ ᱢᱮᱱᱟᱜᱼᱟ ᱥᱮ ᱟᱫᱚ ᱚᱸᱰᱮ ᱜᱟᱰᱟ ᱜᱮ ᱟᱹᱰᱤ ᱞᱟᱹᱴᱩ ᱢᱩ ᱢᱟᱨᱟᱝ ᱠᱩ ᱢᱟᱱᱮ ᱚᱸᱰᱮ ᱫᱚ ᱜᱟᱰᱟ ᱨᱮᱫᱚ ᱫᱟᱜ ᱫᱚ ᱟᱹᱛᱩᱛ ᱪᱟᱞᱟᱜ ᱛᱮᱜᱮ ᱛᱟᱦᱮᱱᱟ ᱚᱸᱰᱮ ᱠᱩ ᱞᱟᱜᱟᱣ ᱟᱠᱟᱜᱼᱟ ᱥᱮᱭᱟᱹᱲᱟ ᱾ ᱧᱮᱞᱚᱜᱚᱜᱼᱟ ᱟᱫᱚ ᱦᱮᱸ ᱚᱸᱰᱮᱜᱤ ᱵᱩᱜᱤᱼᱟ ᱦᱟᱹᱠᱩ ᱠᱚᱦᱚᱸ ᱚᱸᱰᱮᱜᱤ᱾ ᱦᱩᱭᱳᱜᱚᱜ ᱜᱮᱭᱟᱠᱚ ᱧᱮᱞ ᱠᱚᱣᱟᱞᱮ᱾
ᱚᱻ ᱛᱟᱦᱚᱞᱮ ᱟᱯᱮ ᱫᱚᱯᱮ ᱨᱚᱦᱚᱲ ᱵᱟᱲᱟ ᱠᱚᱣᱟ ᱥᱮ ᱵᱟᱝ ᱨᱚᱦᱚᱲ ᱠᱟᱛᱮᱫ ᱯᱚᱨᱮ ᱡᱚᱢ ᱵᱟᱟᱜᱮᱨᱟ ᱚᱱᱠᱟ ᱯᱮ ᱫᱚᱦᱚ ᱵᱟᱲᱟ ᱠᱚᱣᱟ ᱥᱮ
ᱦᱳᱭ ᱢᱟᱱᱮ ᱨᱚᱦᱚᱲ ᱠᱟᱛᱮᱫ ᱡᱚᱢ ᱫᱚ ᱡᱚᱢ ᱵᱟᱲᱟ ᱜᱮᱚᱛ ᱢᱟᱱᱮ ᱡᱟᱦᱟᱸᱱᱟᱜ ᱠᱩ ᱚᱠᱟ ᱨᱚᱦᱚᱲ ᱠᱟᱛᱮ ᱫᱚᱦᱚ ᱠᱟᱠᱚ ᱠᱚᱣᱟ ᱦᱮᱡ ᱫᱚ ᱚᱱᱟ ᱮ ᱡᱟᱦᱟᱸᱱᱟᱜ ᱠᱩ ᱟᱢᱵᱟᱲᱟ ᱠᱩ ᱥᱮ ᱩᱞ ᱠᱩ ᱥᱮ ᱟᱢᱵᱟᱲᱟ ᱵᱟᱢᱵᱟᱲᱟᱣ ᱠᱚᱜ ᱚᱱᱟ ᱠᱚ ᱥᱟᱞᱟᱜ ᱞᱟᱜᱟᱣ ᱞᱮᱠᱷᱟᱡ ᱫᱚ ᱵᱮᱥ ᱜᱮ ᱤᱠᱟᱹ ᱟᱠᱚ ᱛᱟᱭᱱᱚᱢ ᱛᱮ ᱨᱟᱹᱥᱤ ᱠᱟᱛᱮᱫ ᱦᱳᱭ ᱦᱳᱭ ᱟᱨ ᱥᱮ ᱚᱱᱟ ᱚᱱᱟ ᱦᱚᱛᱚᱜ ᱦᱚ ᱛᱚᱜ ᱥᱮ ᱚᱱᱟ ᱤᱭᱟᱹ ᱠᱩ ᱨᱮ ᱢᱮᱰᱟᱞ ᱛᱮ ᱵᱮᱥ ᱜᱮ ᱠᱚᱸᱰᱷᱟ ᱦᱳᱭ ᱠᱚᱸᱰᱷᱟ, ᱦᱚᱛᱚᱫ ᱦᱳᱭ᱾ ᱦᱚᱭ ᱦᱚᱭ᱾
ᱟᱡᱚᱢ ᱵᱟᱲᱟ ᱦᱩᱭᱩᱜ ᱜᱮᱭᱟ᱾ ᱛᱟᱦᱞᱮ ᱟᱯᱮ ᱥᱮᱫ ᱫᱚ ᱱᱚᱝᱠᱟ ᱫᱚ ᱵᱤᱨ ᱠᱚᱫᱚ ᱢᱮᱱᱟᱜ ᱥᱮ ᱵᱟᱝ ᱜᱮ ᱜᱚᱝᱠᱮ᱾
ᱦᱳᱭ ᱟᱞᱮ ᱥᱮᱫ ᱫᱚ ᱢᱟᱱᱮ ᱵᱤᱨ ᱠᱚᱦᱚᱸ ᱢᱮᱱᱟᱜ-ᱟ ᱴᱟᱺᱰᱤ ᱫᱤᱥᱟᱹᱢ ᱴᱟᱺᱰᱤ ᱟᱨ ᱵᱤᱨ ᱢᱟᱱᱮ ᱥᱚᱢᱟᱱ ᱜᱮ ᱢᱮᱭᱟᱝ ᱢᱮᱱᱟᱜᱼᱟ ᱢᱮᱱᱟᱜ ᱠᱚᱫᱟ᱾
ᱟᱫᱚ ᱠᱷᱩᱵ ᱵᱮᱨ ᱦᱚᱸ ᱵᱟᱝ ᱢᱮᱱᱟᱜ-ᱟ᱾ ᱴᱟᱸᱰᱤ ᱦᱚᱸ ᱵᱟᱝ ᱟᱫᱚ ᱢᱟᱡᱷᱮ ᱢᱟᱡᱷᱮ ᱨᱮᱜᱮ ᱟᱞᱮ ᱫᱚ ᱢᱮᱱᱟᱜ-ᱟ ᱟᱠᱟᱫ ᱞᱮᱭᱟ᱾
ᱚ ᱟᱪᱪᱷᱟ ᱟᱪᱪᱷᱟ ᱾
ᱦᱳᱭ ᱾
ᱟᱞᱮ ᱥᱮᱫ ᱢᱟ ᱱᱚᱝᱠᱟ ᱜᱚᱝᱠᱮ ᱢᱟᱱᱮ
ᱦᱩᱸ᱾
ᱥᱩᱨ ᱠᱷᱚᱱ ᱜᱮ ᱵᱤᱨ ᱢᱟᱱᱮ ᱠᱷᱟᱹᱨᱟᱹᱭ ᱡᱟᱦᱟᱸ ᱢᱮᱱᱟᱜ ᱛᱟᱵᱚᱱ ᱠᱷᱟᱹᱨᱟᱹᱭ ᱠᱷᱚᱱ ᱜᱮ ᱟᱨᱠᱤ ᱵᱤᱨ ᱫᱚ ᱢᱮᱱᱟᱜᱼᱼ ᱧᱮᱞ ᱫᱚ ᱱᱚᱛᱮ ᱫᱚ ᱾
ᱟᱪᱪᱷᱟ ᱟᱪᱪᱷᱟ ᱟᱨ ᱛᱚᱵᱮ ᱵᱤᱨ ᱠᱩ ᱵᱤᱨ ᱠᱩ ᱟᱫᱚ ᱱᱮᱛᱟᱨ ᱢᱟ ᱜᱚᱝᱠᱮ ᱚᱱ ᱵᱤᱨ ᱠᱚᱨᱮ ᱪᱮᱫ ᱠᱚ ᱢᱮᱛᱟᱜ ᱠᱟᱱ ᱯᱩᱴᱠᱟᱹ ᱠᱚᱥᱮ ᱩᱵ ᱠᱚ ᱚᱱᱟ ᱠᱚᱫᱚ ᱧᱟᱢᱚᱜᱚᱜ ᱠᱟᱱᱟ ᱠᱚᱢ ᱥᱮ ᱠᱚᱢ?
ᱦᱮᱸ ᱦᱩᱸ ᱟᱹᱰᱤ ᱡᱟᱹᱥᱛᱤ ᱱᱮᱛᱟᱨ ᱢᱟ ᱚᱱᱠᱟ ᱩᱫ ᱯᱩᱴᱠᱟᱹ ᱢᱟ ᱫᱚᱢᱮᱞᱮ ᱥᱚᱲᱮᱭᱮᱫ ᱠᱚᱣᱟ ᱞᱮ ᱞᱮᱴᱚᱭᱮᱫ ᱠᱚᱣᱟᱞᱮ ᱾ ᱟᱹᱰᱤ ᱨᱚᱠᱚᱢ ᱠᱟᱛᱮ ᱞᱮ ᱡᱚᱢᱮᱫ ᱠᱚᱣᱟ ᱟᱨᱠᱤ ᱟᱨ
ᱦᱩᱸ ᱦᱩᱸ ᱾
ᱟᱨ ᱱᱮᱛᱟᱨ ᱢᱟ ᱛᱟᱞᱮ ᱠᱚ ᱵᱤᱞᱤᱜ ᱠᱟᱱᱟ ᱦᱳᱭᱥᱮ ᱟᱫᱚ ᱛᱟᱞᱮ ᱯᱤᱴᱷᱟᱹ ᱠᱚᱦᱚᱸ ᱡᱚᱢ ᱵᱟᱲᱟᱭ ᱦᱩᱭᱩᱜ ᱠᱟᱱᱟ ᱟᱹᱰᱤ ᱡᱟᱹᱥᱛᱤ ᱜᱮ᱾ ᱛᱟᱦᱞᱮ ᱜᱚᱝᱠᱮ ᱟᱯᱮ ᱥᱮᱫ ᱫᱚ ᱛᱟᱞᱮ ᱠᱚᱫᱚ ᱢᱮᱱᱟᱜ ᱟᱥᱮ ᱵᱟᱝᱜᱮ?
ᱦᱳᱭ ᱜᱚᱝᱠᱮ ᱛᱟᱞᱮ ᱠᱚᱦᱚᱸ ᱢᱮᱱᱟᱜ ᱜᱮᱭᱟ ᱱᱚᱣᱟ ᱛᱟᱞᱮ ᱠᱚᱦᱚᱸ ᱢᱮᱱᱟᱜ ᱫᱚ ᱢᱮᱱᱟᱜ ᱜᱮᱭᱟ ᱟᱫᱚ ᱚᱱᱟ ᱠᱚᱦᱚᱸᱼᱼ ᱦᱮ ᱯᱤᱴᱷᱟᱹ ᱠᱚᱥᱮ ᱚᱸᱰᱮ ᱵᱮᱱ ᱢᱮᱱ ᱠᱮᱫ ᱞᱮᱠᱟ ᱯᱤᱴᱷᱟᱹ ᱠᱚ ᱥᱮ ᱞᱮᱱ ᱠᱟᱛᱮᱫ ᱚᱱᱟ ᱯᱤᱴᱷᱟᱹ ᱠᱚ ᱡᱚᱢ ᱵᱟᱲᱟ ᱦᱩᱭᱩᱜ ᱜᱮ ᱦᱚᱭ ᱦᱚᱭ ᱡᱚᱢ ᱵᱟᱲᱟ ᱠᱟᱱ ᱜᱮᱭᱟ᱾ ᱵᱟᱡᱽᱜᱮ ᱟᱹᱭᱠᱟᱹᱜᱼᱟ, ᱦᱳᱭ ᱚᱱᱟ ᱠᱚᱦᱚᱸ ᱤᱥᱤᱱ ᱵᱟᱲᱟᱣ ᱟᱠᱟᱱ ᱜᱮᱭᱟ ᱟᱫᱚ᱾
ᱟᱪᱪᱷᱟ ᱟᱪᱪᱷᱟ ᱛᱟᱦᱚᱞᱮ ᱜᱚᱝᱠᱮ ᱱᱚᱝᱠᱟ ᱤᱭᱟᱹ ᱢᱟᱱᱮ ᱛᱟᱞᱮ ᱠᱚ ᱯᱤᱴᱷᱟᱹ ᱢᱟᱱᱮ ᱪᱮᱫ ᱞᱮᱠᱟ ᱠᱚ ᱯᱤᱴᱷᱟᱹᱭ ᱜᱮᱭᱟ ᱠᱟᱹᱴᱤᱡ ᱵᱤᱱ ᱞᱟᱹᱭ ᱞᱮᱠᱷᱟᱱ᱾ ᱱᱟᱯᱟᱭ ᱠᱚᱜ-ᱟ᱾
ᱦᱳᱭ ᱮ ᱛᱟᱞᱮ ᱠᱚᱫᱚ ᱢᱟᱱᱮ ᱟᱞᱮ ᱥᱮᱫ ᱫᱚ ᱱᱚᱜᱼᱚᱭ ᱱᱚᱝᱠᱟ ᱢᱟᱱᱮ ᱛᱟᱞᱮ ᱥᱮ ᱵᱚᱱ ᱦᱟᱞᱟᱝ ᱟᱹᱜᱩ ᱠᱮᱫ ᱥᱮᱼᱼ ᱛᱤᱭᱟᱹᱜᱼᱟ ᱚᱱᱟ ᱦᱟᱞᱟᱝ ᱟᱹᱜᱩ ᱠᱮᱫ ᱠᱟᱛᱮ ᱟᱫᱚ ᱚᱱᱟ ᱫᱚᱼᱼ ᱚᱱᱮ ᱮᱜ ᱢᱟᱜ ᱠᱟᱰᱮᱡ ᱥᱮ ᱪᱮᱫ ᱛᱮ ᱚᱱᱟ ᱛᱮᱢ ᱞᱮᱱ ᱠᱮᱜ ᱜᱮᱼᱼ ᱚᱱᱟ ᱠᱟᱰᱮ ᱵᱷᱚᱨᱟᱣ ᱠᱟᱛᱮᱫ ᱞᱮᱱ ᱠᱟᱛᱮᱫ ᱢᱤᱫᱴᱮᱡ ᱛᱷᱟᱹᱨᱤ ᱨᱮ ᱫᱚᱦᱚ ᱠᱟᱛᱮᱫ ᱚᱱᱟᱜᱮ ᱤᱭᱟᱹ ᱠᱟᱛᱮᱜ ᱯᱷᱤᱨ ᱚᱱᱟᱜᱮ ᱮᱫ ᱤᱭᱟᱹ ᱠᱚ ᱪᱷᱟᱠᱟᱣ ᱥᱮ ᱪᱮᱫ ᱞᱮᱠᱟ ᱚᱱᱮ ᱥᱩᱱᱩᱢ ᱨᱮ ᱾
ᱦᱩᱸ ᱻ
ᱦᱳᱭ ᱚᱱᱠᱟ ᱠᱟᱛᱮᱜ᱾ ᱦᱚᱭ ᱚᱱᱠᱟ ᱠᱟᱛᱮᱜ ᱜᱮ ᱯᱤᱴᱷᱟᱹ ᱠᱚᱫᱚ ᱦᱩᱭᱩᱜ ᱠᱟᱱ ᱛᱟᱦᱮᱱᱟ, ᱱᱚᱛᱮ ᱫᱚ ᱟᱞᱮ ᱥᱮᱫ ᱫᱚ᱾
ᱳᱡ᱾ ᱟᱪᱪᱷᱟ ᱟᱪᱪᱷᱟ ᱟᱞᱮ ᱥᱮᱫ ᱦᱚᱸ ᱜᱚᱝᱠᱮ ᱚᱱᱠᱟᱜᱮ ᱢᱟᱱᱮ ᱚᱱᱠᱟ ᱥᱮᱛᱟᱜ ᱨᱮ ᱪᱟᱞᱟᱣ ᱠᱟᱛᱮᱫ ᱦᱟᱞᱟᱝ ᱟᱹᱜᱩᱭ ᱦᱩᱭᱩᱜ-ᱟ ᱟᱞᱮ ᱦᱚᱸ ᱫᱟ ᱞᱟᱹᱭᱟᱠᱚ ᱵᱟᱝᱢᱟ ᱦᱮᱸᱫᱮ ᱛᱟᱞᱮ ᱫᱚ ᱟᱹᱰᱤ ᱡᱟᱹᱥᱛᱤ ᱥᱤᱵᱤᱞᱟ᱾ ᱛᱟᱦᱚᱞᱮ ᱱᱚᱝᱠᱟ ᱦᱟᱞᱟᱝ ᱟᱹᱜᱩ ᱵᱟᱲᱟ ᱠᱟᱛᱮᱫ ᱛᱟᱦᱚᱞᱮ ᱢᱚᱴᱟ ᱢᱩᱴᱤ᱾ ᱦᱟᱞᱟᱝ ᱟᱹᱜᱩ ᱥᱮᱛᱟᱜ ᱨᱮᱞᱮ ᱪᱟᱞᱟᱜ-ᱟ, ᱦᱟᱞᱟᱝ ᱟᱹᱜᱩ ᱠᱮᱫ ᱜᱮᱞᱮ ᱛᱟᱦᱚᱞᱮ ᱚᱱᱟ ᱡᱟᱦᱟᱸ ᱜᱷᱟᱥᱟᱣ ᱵᱚᱱ ᱢᱮᱛᱟᱜ ᱠᱷᱟᱱ ᱥᱤᱲᱤ ᱞᱮᱠᱟᱱᱟᱜ ᱛᱟᱦᱮᱱᱟ ᱫᱚᱠᱟᱱ ᱨᱮ ᱪᱮᱫ ᱧᱩᱛᱩᱢ ᱠᱟᱱᱟ, ᱚᱱᱟ ᱵᱟᱞᱤᱧ ᱞᱟᱹᱭ ᱫᱟᱲᱮᱭᱟᱜ ᱠᱟᱱᱟ, ᱚᱱᱟ ᱨᱮ ᱜᱷᱟᱥᱟᱣ ᱠᱟᱛᱮ ᱚᱱᱟ ᱞᱚᱞᱚ ᱠᱟᱛᱮᱜ ᱢᱟᱱᱮ ᱪᱮᱞᱟᱝ ᱨᱮ ᱞᱚᱞᱚ ᱠᱟᱛᱮᱜ, ᱜᱷᱟᱥᱟᱣ ᱚᱱᱟ ᱠᱷᱤᱨ ᱴᱟᱜ ᱩᱰᱩᱠ ᱠᱟᱛᱮᱜ ᱚᱱᱟ ᱞᱚᱞᱚ ᱠᱟᱛᱮᱜ ᱪᱮᱞᱟᱝ ᱨᱮ ᱛᱟᱦᱞᱮ ᱢᱚᱴᱟ ᱢᱩᱴᱤ ᱚᱱᱠᱟ ᱢᱟᱱ ᱡᱟᱦᱟᱸᱭ ᱡᱟᱦᱟᱸᱞᱮᱠᱟ ᱛᱚᱠᱚᱭ ᱛᱚᱣᱟ ᱥᱟᱠᱟᱢ ᱠᱟᱛᱮᱫ ᱯᱤᱴᱷᱟᱹ ᱠᱟᱛᱮᱫ ᱮ ᱡᱚᱢᱟ ᱚᱠᱚᱭ ᱢᱟᱱᱮ ᱦᱟᱱᱮ ᱰᱩᱸᱵᱩᱜ ᱠᱟᱛᱮᱜ ᱡᱚᱢᱟ ᱚᱠᱚᱭ ᱥᱩᱱᱩᱢ ᱨᱮ ᱪᱷᱟᱸᱠᱟᱣ ᱠᱟᱛᱮᱜ ᱯᱚᱠᱳᱲᱟ ᱠᱟᱛᱮᱜ ᱡᱚᱢᱟ ᱢᱟᱱᱮ ᱱᱟᱱᱟ ᱨᱚᱠᱚᱢ ᱠᱟᱛᱮᱜ ᱠᱚ ᱡᱚᱢ ᱜᱮᱭᱟ ᱟᱨᱠᱤ᱾ -ᱜᱤ ᱟᱞᱮᱥᱮᱜ ᱦᱚᱸ ᱟᱯᱮᱞᱮᱠᱟ ᱜᱮ᱾
ᱟᱪᱪᱷᱟ ᱟᱨ ᱡᱚᱛᱚ ᱨᱚᱠᱚᱢ ᱠᱟᱛᱮ ᱜᱮ ᱟᱨ ᱦᱮᱸ ᱟᱹᱰᱤᱜᱟᱱ ᱟᱨ ᱟᱨ ᱚᱱᱟ ᱤᱭᱟᱹ ᱠᱚᱦᱚᱸ ᱟᱴᱟ ᱠᱚᱥᱮ ᱦᱚᱞᱚᱝ ᱠᱚ ᱵᱮᱥᱚᱱ ᱠᱚ ᱞᱟᱜᱟᱣ ᱠᱟᱛᱮ ᱦᱚᱸ ᱢᱚᱸᱡᱽ ᱛᱷᱚᱲᱟ, ᱞᱟᱜᱟᱣ ᱧᱚᱜ ᱮᱫᱟ ᱚᱱᱟ ᱠᱚᱛᱮ ᱦᱚᱸ ᱚᱱᱠᱟ᱾